ᱜᱚᱢᱠᱮ ᱡᱚᱦᱟᱨ ᱜᱮ ᱾
ᱦᱳᱭ ᱡᱚᱦᱟᱨ ᱡᱚᱦᱟᱨ ᱾
ᱦᱳᱭ ᱮᱱᱟᱝ ᱞᱤᱧ ᱯᱷᱳᱱ ᱵᱟᱲᱟᱭᱮᱫᱟ ᱵᱟᱝ ᱪᱟᱞᱟᱜᱟ ᱾ ᱟᱫᱚᱞᱤᱧ ᱢᱮᱱ ᱮᱫᱟ ᱚᱠᱟ ᱞᱮᱠᱟ ᱮᱱᱟ ᱱᱟᱢᱱᱟᱨ ᱫᱚ ᱤᱱᱟᱹ ᱠᱟᱱ ᱜᱮᱭᱟ ᱱᱟᱦᱟᱜ ᱢᱚᱸᱡᱽ ᱜᱮᱭᱟ, ᱱᱟᱢᱵᱟᱨ ᱮᱱᱦᱚᱸ ᱵᱟᱝ ᱪᱟᱞᱟᱜ ᱠᱟᱱᱟ ᱾
ᱦᱳᱭ ᱦᱳᱭ ᱚᱱᱠᱟ ᱪᱤᱠᱟᱹ ᱜᱚᱫ ᱞᱮᱱ ᱪᱚᱝ ᱾
ᱦᱩᱸᱻ
ᱦᱳᱭ ᱦᱳᱭ ᱱᱤᱛᱚᱜ ᱫᱚ ᱦᱟᱸᱜ ᱮᱠᱫᱚᱢ ᱱᱟᱯᱟᱭ ᱜᱮ ᱾
ᱟᱪᱪᱷᱟ, ᱚᱠᱟ ᱦᱮᱸ ᱱᱟᱯᱟᱭ ᱜᱮ ᱟᱹᱞᱤᱧ ᱦᱚᱸ ᱾ ᱟᱫᱚ ᱚᱲᱟᱜ ᱫᱚ ᱱᱟᱜ ᱚᱠᱟ ᱨᱮ ᱚᱠᱟ ᱠᱷᱚᱱ ᱟᱵᱚ ᱫᱚ?
ᱚᱲᱟᱜ ᱫᱚ ᱦᱟᱸᱜ ᱟᱵᱚᱣᱟᱜ ᱫᱚ ᱚᱱᱠᱟ ᱫᱚ ᱦᱟᱸᱜ ᱚᱱᱠᱟ ᱵᱮᱝᱜᱚᱞ ᱥᱮᱫ ᱨᱮᱜᱮ ᱟᱵᱚᱣᱟᱜ ᱚᱲᱟᱜ ᱫᱚ ᱾
ᱟᱪᱪᱷᱟ, ᱵᱮᱝᱜᱚᱞ ᱪᱮᱫ ᱤᱭᱟᱹ ᱰᱤᱥᱴᱤᱠ?
ᱚᱱᱠᱟ ᱫᱚ ᱦᱟᱸᱜ ᱯᱩᱨᱩᱞᱤᱭᱟᱹ ᱟᱞᱮ ᱥᱮᱱ ᱫᱚ ᱾
ᱚ, ᱵᱮᱝᱜᱚᱞ ᱯᱩᱨᱩᱞᱤᱭᱟᱹ ᱾ ᱯᱩᱨᱩᱞᱤᱭᱟᱹ ᱢᱟ ᱟᱹᱰᱤ ᱯᱷᱮᱢᱟᱥ ᱡᱟᱭᱜᱟ ᱠᱟᱱᱟ ᱜᱚᱢᱠᱮ ᱾
ᱦᱳᱭ ᱡᱟᱭᱜᱟ ᱫᱚ ᱟᱹᱰᱤ ᱱᱟᱯᱟᱭ ᱜᱮ ᱛᱟᱞᱮᱭᱟ ᱾ ᱵᱤᱨ ᱵᱩᱨᱩ ᱡᱟᱭᱜᱟ ᱠᱟᱱ ᱛᱟᱞᱮᱭᱟ ᱾ ᱛᱟᱦᱞᱮ ᱚᱱᱛᱮ ᱟᱯᱮ ᱫᱚ ᱦᱳᱭ ᱦᱳᱭ ᱡᱟᱦᱟᱸ ᱵᱮᱱ ᱞᱟᱹᱭᱮᱫᱼᱟ ᱚᱱᱟ ᱦᱚᱸ ᱥᱟᱹᱨᱤ ᱠᱟᱱ ᱜᱮᱭᱟ ᱾ ᱟᱨ ᱛᱟᱦᱚᱞᱮ ᱟᱯ ᱟᱯᱮ ᱥᱮᱱ ᱫᱚ ᱚᱠᱟ ᱥᱮᱱ ᱟᱨ ᱪᱮᱫ?
ᱟᱹᱞᱤᱧ ᱫᱚ ᱱᱟᱦᱟᱜ ᱟᱫᱚ ᱟᱥᱟᱢ ᱫᱤᱥᱚᱢ ᱨᱮᱜᱮ ᱟᱫᱚ ᱱᱚᱣᱟ ᱤᱭᱟᱹ ᱪᱤᱨᱟᱱ ᱡᱮᱞᱟ ᱨᱮ ᱾
ᱟᱪᱪᱷᱟ ᱟᱪᱪᱷᱟ ᱱᱟᱯᱟᱭ ᱠᱟᱛᱷᱟ ᱾
ᱦᱳᱭ, ᱟᱫᱚ ᱟᱯᱮ ᱚᱱᱛᱮ ᱪᱮᱫ ᱞᱮᱠᱟ? ᱦᱮᱸ ᱪᱟᱥᱵᱟᱥ ᱠᱚ ᱪᱮᱫ ᱞᱮᱠᱟ ᱱᱤᱛᱚᱜ ᱮᱛᱚᱦᱚᱵ ᱮᱱᱟ ᱯᱮ, ᱤᱭᱟᱹ ᱦᱩᱲᱩ ᱨᱚᱦᱚᱭ ᱥᱮ ᱟᱹᱣᱨᱤᱭᱟᱹ?
ᱟᱨ ᱚᱱᱠᱟ ᱦᱩᱲᱩ ᱨᱚᱦᱚᱭ ᱠᱚᱫᱚ ᱱᱟᱦᱟᱜ ᱮᱦᱚᱵ ᱠᱚᱫᱚ ᱦᱟᱸᱜ ᱟᱹᱣᱨᱤ ᱦᱩᱭᱩᱜᱼᱟ, ᱛᱚᱵᱮ ᱪᱟᱨᱟ ᱠᱚ ᱦᱟᱸᱜ ᱦᱟᱨᱟᱜ ᱠᱟᱱᱟ ᱵᱟᱹᱭ ᱵᱟᱹᱭᱛᱮ ᱾ ᱟᱫᱚ ᱮᱦᱚᱵᱚᱜ ᱦᱩᱭᱩᱜᱼᱟ ᱦᱟᱸᱜ, ᱟᱫᱚ ᱫᱟᱜ ᱡᱟᱹᱲᱤ ᱜᱮ ᱪᱮᱫ ᱪᱮᱫᱠᱟᱭ ᱫᱟᱜ ᱡᱟᱹᱲᱤᱭᱮᱜᱼᱟ ᱦᱟᱸᱜ ᱾ ᱚᱱᱟ ᱞᱮᱠᱟ ᱛᱮ ᱨᱚᱦᱚᱭ ᱫᱚ ᱮᱦᱚᱵ ᱦᱩᱭᱩᱜᱼᱟ ᱦᱟᱸᱜ ᱾
ᱟᱫᱚ ᱪᱟᱨᱟ ᱫᱚ ᱪᱮᱫ ᱠᱟᱱᱟ ᱜᱚᱝᱠᱮ ᱪᱟᱨᱟ ᱫᱚ?
ᱪᱟᱨᱟ ᱫᱚ ᱦᱟᱸᱜ ᱚᱱᱮ ᱦᱩᱲᱩ ᱵᱚᱱ ᱨᱚᱦᱚᱭ ᱫᱚ, ᱦᱩᱲᱩ ᱨᱚᱦᱚᱭ ᱥᱚᱢᱚᱭ ᱡᱟᱦᱟᱸ ᱚᱱᱮ ᱦᱩᱸ ᱛᱚᱞᱟ, ᱛᱚᱞᱟ ᱫᱚ ᱵᱮᱱ ᱵᱩᱡᱷᱟᱹᱣ ᱜᱮᱭᱟ ᱡᱟᱹᱱᱤᱡ ᱪᱚᱝ ᱾
ᱛᱚᱞᱟ ᱫᱚ ᱟᱨᱦᱚ ᱪᱮᱫ?
ᱚᱱᱮ ᱟᱯᱷᱚᱨ ᱜᱤᱰᱤ ᱫᱚᱠᱚ ᱾
ᱟᱯᱷᱚᱨ ᱤᱭᱟᱹ ᱜᱟᱹᱪᱷᱤ?
ᱦᱳᱭ ᱦᱳᱭ, ᱡᱟᱦᱟᱸ ᱫᱚ
ᱚᱱᱟ ᱟᱯᱷᱚᱨ ᱞᱮᱠᱷᱟᱱ ᱚᱱᱟ ᱦᱩᱲᱩ ᱠᱚ ᱟᱯᱷᱚᱨ ᱞᱮᱠᱷᱟᱱ ᱦᱩᱲᱩ ᱠᱚ ᱟᱯᱷᱚᱨ ᱚᱱᱟ ᱦᱩᱭ ᱞᱮᱱᱠᱷᱟᱱ ᱜᱟᱹᱪᱷᱤ ᱠᱚ ᱢᱮᱛᱟᱜ ᱟᱞᱮ ᱱᱚᱛᱮ ᱢᱟ ᱾
ᱟᱞᱮ ᱥᱮᱱ ᱫᱚ ᱚᱱᱠᱟ ᱫᱚ ᱦᱟᱸᱜ ᱪᱟᱨᱟ ᱦᱚᱸᱠᱚ ᱞᱟᱹᱭ ᱜᱮᱭᱟ ᱟᱨ ᱛᱚ ᱦᱳᱭᱛᱚ ᱵᱟᱢ ᱵᱩᱡᱷᱟᱹᱣ ᱟᱫᱚ ᱴᱷᱤᱠ ᱜᱮᱭᱟ ᱾ ᱟᱫᱚ ᱱᱤᱛᱚᱜ ᱵᱤᱱ ᱵᱩᱡᱷᱟᱹᱣ ᱫᱟᱲᱮᱭᱟᱜ-ᱟ ᱛᱚ ᱟᱫᱚ ᱾
ᱦᱮᱸ ᱦᱮᱸ ᱟᱫᱚ ᱱᱚᱜᱼ ᱱᱚᱝᱠᱟ ᱜᱟᱯᱟᱞᱢᱟᱨᱟᱣ ᱢᱟᱫᱽᱫᱷᱚᱢ ᱛᱮᱜᱮ ᱱᱟᱜ ᱵᱚᱱ ᱡᱚᱛᱚ ᱵᱚᱱ ᱪᱮᱫ ᱤᱫᱤᱭᱟ ᱦᱟᱱᱛᱮ ᱱᱟᱛᱮᱱᱟᱜ ᱵᱷᱟᱥᱟ ᱠᱚ ᱢᱤᱞᱟᱹᱣ ᱤᱫᱤᱭᱮᱱᱟ ᱵᱟᱝ
ᱦᱳᱭ ᱦᱳᱭ
ᱟᱞᱮ ᱫᱚ ᱡᱟᱦᱟᱸ ᱵᱮᱱ ᱢᱮᱱ ᱠᱮᱫᱟ ᱪᱟᱨᱟ ᱵᱮᱱ ᱢᱮᱱ ᱞᱮᱠᱷᱟᱱ ᱫᱚᱞᱮ ᱵᱩᱡᱷᱟᱹᱣᱟ ᱱᱟᱦᱟᱜ ᱜᱟᱹᱭ ᱰᱟᱝᱨᱟ ᱚᱠᱟᱴᱟᱜ ᱫᱚ ᱦᱟᱸᱜ ᱪᱟᱨᱟ ᱠᱚ ᱮᱢᱟᱣ ᱟᱠᱚ ᱠᱟᱱᱟ ᱜᱷᱟᱥ ᱠᱚ ᱪᱮᱫ ᱠᱚᱪᱚᱝ ᱠᱚ ᱛᱮᱭᱟᱨ ᱟᱠᱚᱣᱟ ᱦᱟᱸᱜ ᱜᱟᱹᱭ ᱚᱱᱟ ᱠᱚ ᱮᱢᱟ ᱠᱚᱣᱟ ᱚᱱᱟ ᱠᱚ ᱢᱮᱛᱟᱜ-ᱟ ᱪᱟᱨᱟ
ᱦᱳᱭ ᱟᱹᱰᱤ ᱱᱟᱯᱟᱭ ᱠᱟᱛᱷᱟ ᱚᱱᱟ ᱦᱚᱸ ᱟᱫᱚ ᱟᱞᱮᱥᱮᱱ ᱫᱚ ᱦᱟᱸᱜ ᱚᱱᱟ ᱫᱚ ᱵᱟᱝ ᱠᱚ ᱞᱟᱹᱭᱟ
ᱦᱮᱸ ᱟᱨ ᱚᱸᱰᱮ ᱟᱢᱮᱢ ᱞᱟᱹᱭ ᱠᱮᱫ ᱚᱱᱟ ᱫᱚ ᱠᱟᱱᱟ ᱱᱟᱦᱟᱜ ᱦᱩᱲᱩ ᱱᱟᱼᱦᱟᱸᱜ ᱟᱯᱷᱚᱨ ᱠᱟᱛᱮᱜ ᱦᱟᱨᱟᱣ ᱠᱟᱱᱟ ᱜᱟᱹᱪᱷᱤ
ᱦᱳᱭ ᱦᱳᱭ ᱦᱳᱭ ᱚᱱᱟ ᱜᱮ ᱦᱳᱭ ᱚᱱᱟ ᱠᱟᱛᱷᱟ ᱜᱮ
ᱱᱟᱜ ᱚᱱᱟ ᱫᱚ ᱜᱟᱹᱪᱷᱤ ᱞᱮ ᱢᱮᱱᱟ ᱡᱚᱠᱷᱚᱱ ᱟᱯᱷᱚᱨ ᱠᱮᱫᱟ ᱵᱚᱱ ᱦᱟᱨᱟᱭᱮᱱᱟ ᱚᱱᱟ ᱫᱚ ᱜᱟᱹᱪᱷᱤ ᱞᱮ ᱢᱮᱱᱟ ᱟᱫᱚ ᱜᱟᱹᱪᱷᱤ ᱦᱟᱨᱟᱭᱮᱱᱟ ᱛᱚᱵᱮ ᱱᱤᱛᱚᱜ ᱫᱚ ᱦᱩᱲᱩ ᱵᱚᱱ ᱨᱚᱦᱚᱭᱟ ᱱᱟᱦᱱᱟᱜ ᱛᱩᱫ ᱠᱟᱛᱮ ᱜᱟᱹᱪᱷᱤ ᱛᱩᱫ ᱠᱟᱛᱮ ᱱᱟᱦᱱᱟᱜ ᱚᱱᱠᱟ
ᱦᱳᱭ ᱦᱳᱭ ᱦᱳᱭ ᱡᱚᱛᱷᱟᱛ ᱠᱟᱛᱷᱟ ᱦᱳᱭ ᱚᱱᱟ ᱠᱟᱛᱷᱟ ᱜᱮᱞᱤᱧ ᱨᱚᱲ ᱦᱚᱪᱚ ᱠᱮᱫᱼᱟ ᱡᱟᱦᱟᱸ ᱫᱚ ᱪᱟᱨᱟ ᱦᱚᱸ
ᱦᱮᱸᱻ
ᱟᱨ ᱛᱟᱦᱚᱞᱮ ᱚᱱ ᱚᱱᱠᱟ ᱫᱚ ᱟᱯᱮ ᱥᱮᱱ ᱫᱚ ᱛᱤᱱᱟᱹᱜ ᱜᱟᱱ ᱦᱟᱸᱜ ᱚᱱᱟ ᱜᱟᱹᱪᱷᱤ ᱡᱟᱦᱟᱸ ᱵᱮᱱ ᱞᱟᱹᱭ ᱦᱚᱪᱚ ᱠᱮᱫ ᱚᱱᱟ ᱫᱚ ᱦᱩᱸ ᱜᱟᱹᱪᱷᱤ ᱵᱟᱲᱟ ᱠᱟᱜ ᱟᱯᱮ ᱥᱮ ᱵᱟᱝ ᱜᱮ ᱛᱟᱞᱦᱮ?
ᱦᱮᱸ ᱜᱟᱹᱪᱷᱤ ᱟᱯᱷᱚᱨ ᱟᱯᱷᱚᱨ ᱠᱟᱫ ᱟᱞᱮ ᱦᱩᱲᱩ ᱠᱚ ᱟᱫᱚ ᱜᱟᱹᱪᱷᱤ ᱫᱚ ᱦᱟᱨᱟᱣ ᱟᱠᱟᱱᱟ ᱟᱨ ᱱᱚᱜᱼᱚᱭ ᱫᱷᱟᱢᱟᱫᱩᱢ ᱱᱤᱛᱳᱜ ᱫᱚᱞᱮ ᱛᱩᱫ ᱫᱟᱞᱮ ᱟᱨ ᱨᱚᱦᱚᱭ ᱫᱟᱞᱮ ᱟᱞᱮ ᱞᱮ ᱮᱦᱚᱵ ᱟᱠᱟᱱᱟᱞᱮ ᱛᱮᱦᱤᱧ ᱞᱮ ᱮᱦᱚᱵ ᱱᱟ ᱟᱞᱮ ᱫᱚ ᱟᱨ ᱚᱱᱠᱟᱜᱮ ᱚᱱᱠᱟᱜᱮ ᱟᱭᱢᱟ ᱦᱚᱲ ᱮᱦᱚᱵ ᱱᱟᱠᱚ ᱱᱚᱛᱮ ᱫᱚ ᱟᱫᱚ ᱢᱚᱴᱟᱢᱩᱴᱤ ᱱᱤᱭᱟᱹ ᱱᱟ ᱥᱟᱵ ᱠᱟᱜ ᱢᱮ ᱡᱩᱱ ᱨᱮᱠᱚ ᱮᱦᱚᱵ ᱟᱠᱟᱱᱟ ᱱᱤᱭᱟᱹ ᱛᱮᱦᱤᱧ ᱠᱷᱚᱱ ᱚᱠᱚᱭ ᱫᱚ ᱦᱚᱞᱟ ᱢᱟᱦᱫᱮᱨ ᱠᱷᱚᱱ ᱮᱦᱚᱵ ᱟᱠᱟᱱᱟ ᱠᱚ ᱥᱟᱵ ᱠᱟᱜ ᱢᱮ ᱡᱩᱞᱟᱭ ᱵᱷᱤᱛᱨᱤ ᱛᱮᱜᱮ ᱦᱟᱸᱜ ᱠᱚ ᱯᱨᱟᱭ ᱠᱚ ᱨᱚᱦᱚᱭ ᱵᱷᱟᱜᱟᱜᱼᱟ ᱳᱣᱟᱱ ᱯᱟᱨᱥᱮᱱ ᱜᱮᱠᱚ ᱛᱟᱦᱮᱱ ᱠᱷᱟᱡ ᱫᱚ ᱵᱟᱠᱷᱟᱡ ᱫᱚ ᱡᱚᱛᱚ ᱟᱸᱜ ᱱᱟᱭᱤᱱᱴᱤ ᱱᱟᱭᱤᱱ ᱯᱟᱨᱥᱮᱱ ᱫᱚᱠᱚ ᱨᱚᱦᱚᱭ ᱵᱷᱟᱜᱟᱜᱼᱟ ᱦᱟᱸᱜ ᱡᱩᱞᱟᱭ ᱨᱮᱜᱮ ᱱᱟᱼᱦᱟᱸᱜ
ᱦᱳᱭ ᱦᱳᱭ ᱟᱫᱚ ᱛᱟᱞᱦᱮ ᱫᱟᱜ ᱡᱟᱹᱲᱤ ᱠᱚᱫᱚ ᱚᱱᱠᱟ ᱫᱚ ᱦᱟᱸᱜ ᱟᱯᱮᱥᱱ ᱫᱚ ᱛᱟᱞᱦᱮ ᱵᱷᱟᱹᱞᱤ ᱜᱮ ᱫᱟᱜ ᱡᱟᱹᱲᱤ ᱠᱟᱜᱼᱟᱭ ᱡᱟᱹᱱᱤᱡ?
ᱦᱮᱸ ᱱᱤᱛᱚᱜ ᱫᱚ ᱡᱟᱹᱲᱤ ᱜᱮ ᱢᱮᱱᱟᱜᱼᱟ ᱚᱱᱟ ᱠᱚᱫᱚ ᱫᱟᱜ ᱡᱟᱹᱲᱤ ᱠᱚᱫᱚ
ᱦᱳᱭ ᱦᱳᱭ
ᱢᱤᱫ ᱨᱚᱠᱚᱢ ᱜᱮ ᱱᱚᱛᱮ ᱫᱚ। ᱟᱫᱚ ᱚᱱᱟ ᱛᱮ ᱦᱮᱸ ᱦᱚᱞᱟ ᱢᱟᱫᱷᱮᱨ ᱢᱟ ᱚᱱᱮ ᱵᱟᱱ ᱤᱭᱟᱹ ᱡᱟᱦᱟᱸ ᱫᱚ ᱚᱨᱩᱱᱟᱪᱚᱞ ᱨᱮ ᱡᱟᱦᱟᱸ ᱰᱩᱵᱟᱹ ᱫᱟᱜ ᱵᱮᱱ ᱧᱮᱞ ᱠᱮᱫ ᱱᱚᱣᱟ ᱚᱨᱩᱱᱟᱪᱚᱞ ᱨᱮᱭᱟᱜ ᱠᱟᱱᱟ ᱦᱟᱸᱜ ᱚᱱᱟ ᱟᱞᱮ ᱠᱷᱚᱱ ᱫᱚ ᱚᱱᱟ ᱫᱚ ᱩᱛᱛᱚᱨ ᱱᱟᱠᱷᱟ ᱯᱟᱲᱟᱜ ᱠᱟᱱᱟ ᱛᱚ ᱱᱚᱰᱮ ᱫᱚ
ᱦᱳᱭ ᱦᱳᱭ
ᱴ ᱟᱫᱚ ᱚᱱᱛᱮᱱᱟᱜ ᱰᱩᱵᱟᱹ ᱫᱟᱜ ᱜᱮ ᱚᱱᱮ ᱵᱟᱝ ᱥᱟᱢᱵᱲᱟᱣ ᱞᱮᱱᱠᱷᱟᱱ ᱟᱲᱟᱜ ᱜᱚᱫ ᱠᱟᱜᱼᱟ ᱠᱚ ᱱᱚᱛᱮ ᱦᱮᱡ ᱞᱮᱱᱠᱷᱟᱱ ᱵᱚᱜᱚᱡ ᱦᱤᱡᱟᱹᱜᱼᱟ ᱵᱟᱸᱫᱷᱟ ᱠᱚ ᱛᱚᱵᱮ ᱟᱞᱮ ᱥᱮᱫ ᱱᱚᱛᱮ ᱞᱟᱛᱟᱨ ᱞᱮ ᱰᱩᱵᱟᱹᱜᱼᱟ ᱟᱨ ᱱᱚᱸᱰᱮ ᱤᱧ ᱡᱟᱦᱟᱸ ᱴᱷᱮᱡ ᱢᱤᱱᱟᱹᱧ ᱱᱚᱜᱼᱚᱭ ᱤᱧ ᱢᱮᱱᱮᱫ ᱠᱟᱱ ᱛᱟᱦᱮᱸ ᱱᱚᱰᱮ ᱵᱟᱝ
ᱦᱳᱭ ᱦᱳᱭ
ᱛᱚ ᱟᱞᱮ ᱱᱚᱣᱟ ᱪᱤᱨᱟᱱ ᱡᱮᱞᱟ ᱨᱮᱫᱚ ᱥᱮ ᱠᱚᱠᱲᱟᱡᱟᱲ ᱨᱮᱫᱚ ᱮᱸᱜ ᱟᱞᱮᱠᱷᱚᱱ ᱩᱛᱛᱚᱨ ᱱᱟᱠᱷᱟ ᱫᱚ ᱤᱭᱟᱹ ᱯᱟᱲᱟᱜ ᱠᱟᱱᱟ ᱵᱷᱩᱴᱟᱝ ᱵᱩᱨᱩ
ᱦᱳᱭ ᱦᱳᱭ
ᱟᱫᱚ ᱵᱷᱩᱴᱟᱝ ᱨᱮ ᱡᱚᱠᱷᱚᱱᱮ ᱫᱟᱜᱟ ᱛᱚᱵᱮ ᱮᱸᱰᱮᱠᱷᱟᱱ ᱚᱱᱟ ᱫᱟᱜ ᱫᱚ ᱡᱚᱛᱚ ᱟᱞᱮ ᱥᱮᱫ ᱦᱤᱡᱩᱜᱼᱟ ᱛᱚ ᱚᱱᱟ ᱫᱚ ᱟᱨ ᱡᱩᱫᱤ ᱚᱱᱛᱮ ᱦᱚᱸ ᱵᱟᱭ ᱫᱟᱜᱟ ᱛᱚᱵᱮ ᱟᱞᱮ ᱱᱚᱛᱮ ᱦᱚᱸ ᱵᱟᱞᱮ ᱨᱚᱦᱚᱭ ᱫᱟᱲᱮᱜᱼᱟ ᱦᱩᱲᱩ ᱠᱚ
ᱟᱪᱪᱷᱟ ᱟᱪᱪᱷᱟ ᱦᱳᱭ ᱦᱳᱭ
ᱟᱨ ᱟᱞᱮ ᱠᱷᱚᱱ ᱟᱨᱦᱚᱸ ᱡᱚᱠᱷᱚᱱ ᱞᱟᱛᱟᱨ ᱧᱚᱜ ᱪᱟᱞᱟᱜᱼᱟ ᱱᱮᱥᱱᱮᱞ ᱦᱟᱭᱚᱭᱮ ᱚᱱᱟ ᱠᱚᱨᱮ ᱫᱚ ᱠᱤᱱᱛᱩ ᱥᱮᱨᱢᱟ ᱫᱟᱜ ᱛᱮᱜᱮ ᱩᱱᱠᱩ ᱫᱚ ᱰᱩᱵᱟᱹᱜ ᱟᱠᱚ, ᱟᱨ ᱟᱞᱮ ᱫᱚ ᱵᱟᱞᱮ ᱰᱩᱵᱟᱹᱜᱼᱟ ᱥᱮᱨᱢᱟ ᱫᱟᱜ ᱛᱮᱫᱚ᱾
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ᱾
ᱟᱫᱚ ᱨᱚᱲ ᱦᱚᱵᱚᱱ ᱨᱚᱲ ᱫᱟ ᱦᱚᱸᱭ ᱫᱟᱜ ᱦᱚᱸ ᱥᱮᱴᱮᱨᱮᱱᱟ ᱧᱩᱨᱩᱜ ᱮᱦᱚᱵ ᱱᱟ ᱴᱤᱢ ᱫᱚ ᱥᱟᱵᱮ ᱠᱟᱱᱟ ᱰᱷᱟᱢᱩ ᱵᱷᱤᱢ ᱦᱮᱸ᱾
ᱦᱳᱭ ᱦᱳᱭ, ᱟᱫᱚ ᱫᱟᱜ ᱡᱟᱹᱲᱤ ᱨᱮᱱᱟᱜ ᱥᱮᱨᱢᱟ ᱫᱟᱜ ᱡᱟᱹᱲᱤ ᱨᱮᱱᱟᱜ ᱛᱚ ᱚᱱᱟ ᱫᱚ ᱞᱟᱹᱭ ᱞᱮᱠᱷᱟᱱ ᱫᱚ ᱚᱱᱟ ᱨᱮᱱᱟᱜ ᱫᱚ ᱚᱠᱛᱚ ᱫᱚ ᱵᱟᱹᱱᱩᱜᱼᱟ ᱡᱟᱦᱟᱸ ᱛᱤᱨ ᱨᱮᱦᱟᱸ ᱦᱮᱡ ᱜᱚᱫᱚᱜ ᱜᱮᱭᱟ᱾
ᱦᱮᱸ ᱦᱮᱸ ᱦᱮᱸ᱾
ᱟᱫᱚ ᱚᱱᱠᱟ ᱫᱚ ᱦᱟᱸᱜ ᱟᱞᱮ ᱥᱮᱱ ᱫᱚ ᱦᱟᱸᱜ ᱫᱟᱜ ᱫᱚ ᱵᱟᱭ ᱧᱩᱨᱩᱜ ᱠᱟᱱᱟ, ᱛᱚᱵᱮ ᱚᱱᱛᱮ ᱟᱯᱮ ᱫᱚ ᱱᱚᱰᱮ ᱠᱷᱚᱡ ᱫᱚ ᱯᱷᱟᱨᱟᱠ ᱜᱮᱭᱟ ᱯᱮᱥᱮ
ᱦᱮᱸ ᱦᱮᱸ᱾
ᱟᱨ ᱟᱵᱤᱱᱟᱜ ᱠᱟᱛᱷᱟ ᱡᱟᱦᱟᱸ ᱞᱮᱠᱟᱞᱤᱧ ᱟᱸᱡᱚᱢ ᱠᱮᱜᱼᱟ ᱛᱟᱦᱚᱞᱮ ᱟᱞᱮ ᱥᱮᱱ ᱫᱚ ᱦᱟᱸᱜ ᱚᱱᱠᱟ ᱟᱯᱮ ᱥᱮᱱ ᱞᱮᱠᱟ ᱫᱚ ᱫᱟᱜ ᱡᱟᱹᱲᱤ ᱠᱚᱫᱚ ᱵᱟᱝ ᱦᱩᱭ ᱠᱟᱱᱟ᱾ ᱚᱱᱟ ᱤᱫᱤ ᱠᱟᱛᱮᱜ ᱨᱚᱦᱚᱭ ᱠᱚ ᱥᱮ ᱜᱟᱹᱪᱷᱤ ᱠᱚᱫᱚ ᱩᱱᱟᱹᱜ ᱟᱹᱣᱨᱤ ᱦᱟᱨᱟ ᱛᱟᱞᱮᱭᱟ, ᱟᱨ ᱦᱟᱸᱜ ᱢᱟᱴᱷ ᱠᱚᱨᱮ ᱦᱚᱸ ᱚᱱᱠᱟ ᱫᱟᱜ ᱠᱚ ᱵᱟᱹᱱᱩᱜ ᱠᱟᱫᱜᱼᱟ᱾
ᱚ ᱟᱫᱚ ᱟᱯᱮ ᱯᱩᱨᱩᱞᱤᱭᱟᱹ ᱫᱚ ᱟᱪᱪᱷᱟ ᱚᱱᱟ ᱥᱤᱞᱤᱜᱩᱲᱤ ᱠᱷᱚᱱ ᱫᱚ ᱚᱠᱟ ᱥᱮᱜ ᱪᱟᱞᱟᱜ ᱠᱟᱱᱟ ᱱᱚᱛᱮ ᱜᱮ ᱥᱮ ᱦᱟᱱᱛᱮ ᱜᱮ?
ᱚᱱᱟ ᱫᱚ ᱦᱟᱸᱜ ᱩᱱᱟᱹᱜ ᱥᱤᱞᱜᱩᱲᱤ ᱥᱮᱱ ᱫᱚ ᱵᱟᱝ ᱠᱟᱱᱟ ᱱᱚᱣᱟ ᱫᱚ ᱵᱟᱸᱠᱩᱲᱟ ᱠᱚᱫᱚᱯᱮ ᱟᱸᱢᱚᱢ ᱟᱠᱟᱫ ᱜᱮᱭᱟ ᱛᱚ?
ᱦᱮᱸ ᱦᱮᱸ ᱟᱸᱡᱚᱢ᱾
ᱚᱱᱟ ᱫᱚ ᱟᱞᱮ ᱫᱚ ᱵᱟᱸᱠᱩᱲᱟ ᱥᱟᱞᱟᱜ ᱫᱚ ᱡᱷᱚᱯᱚᱜ ᱡᱷᱚᱯᱚᱜ ᱜᱮᱭᱟᱞᱮ᱾
ᱟᱪᱪᱷᱟ ᱥᱤᱞᱤᱜᱩᱲᱤ ᱠᱚᱫᱚ ᱯᱟᱨᱚᱢ ᱡᱚᱲᱩᱲᱟ ᱟᱞᱮ ᱱᱚᱛᱮ ᱠᱷᱚᱡ ᱪᱟᱞᱟᱜ ᱫᱚ?
ᱦᱟᱸ ᱩᱱᱟᱹᱜ ᱦᱟᱸᱜ ᱵᱟᱝᱞᱤᱧ ᱩᱭᱦᱟᱹᱨ ᱫᱟ, ᱛᱚ
ᱚᱱᱟ ᱵᱟᱸᱠᱩᱲᱟ ᱚᱱᱟ ᱯᱟᱠᱚᱲ ᱥᱮ ᱪᱮᱫ ᱠᱚ ᱢᱮᱛᱟᱜᱼᱟ ᱮᱱᱛᱮᱫ? ᱮᱱ ᱡᱤ ᱯᱤ ᱮᱱ ᱡᱤ ᱯᱤ ᱦᱟᱸᱱᱟ ᱥᱟᱜ ᱟᱯᱮ ᱫᱚ ᱥᱮ ᱪᱮᱫ?
ᱮᱱ ᱡᱤ ᱯᱤ?
ᱦᱮᱸ ᱥᱤᱞᱤᱜᱩᱲᱤ ᱮᱱᱛᱮ?
ᱚᱱᱟ ᱫᱚ ᱦᱟᱸᱜ ᱵᱟᱝᱞᱤᱧ ᱢᱮᱱ ᱫᱟᱲᱮᱜ ᱠᱟᱱᱟ ᱩᱱᱟᱹᱜ ᱢᱟᱱᱮ ᱢᱮᱯ ᱵᱟᱞᱤᱧ ᱧᱮᱞ ᱠᱟᱜᱼᱟ ᱥᱮ ᱚᱠᱟ ᱯᱟᱦᱴᱟ ᱟᱥᱟᱢ ᱯᱟᱲᱟᱜ ᱠᱟᱱᱟ, ᱚᱠᱟ ᱯᱟᱦᱟᱴᱟ ᱫᱚ ᱚᱱᱟᱛᱮ ᱚᱱᱟ ᱤᱫᱤ ᱠᱟᱛᱮᱜ ᱦᱟᱸᱜ ᱵᱟᱹᱞᱤᱧ ᱢᱮᱱ ᱫᱟᱲᱭᱟᱜ ᱠᱟᱱᱟ᱾
ᱟᱵᱮᱱ ᱫᱚ ᱳᱭᱮᱥᱴ ᱵᱮᱝᱜᱚᱞ ᱜᱮᱛᱷᱚ ᱟᱵᱮᱱ ᱫᱚ ᱥᱮ ᱵᱟᱝ?
ᱦᱚᱜ ᱦᱳᱭ ᱦᱳᱭ ᱦᱳᱭ᱾
ᱛᱚ ᱚᱭᱮᱥᱴ ᱵᱮᱝᱜᱚᱞ ᱠᱷᱟᱱ ᱫᱚ ᱢᱮᱫᱽᱱᱤᱯᱩᱨ ᱥᱮ ᱟᱵᱮᱱ ᱫᱚ ᱪᱮᱫ ᱵᱮᱱ ᱤᱭᱟᱹ ᱯᱩᱨᱩᱞᱤᱭᱟᱹ ᱦᱮᱸ?
ᱦᱳᱭ ᱦᱳᱭ᱾
ᱛᱟᱦᱚᱞᱮ ᱠᱷᱟᱡ ᱫᱚ ᱵᱮᱝᱜᱚᱞ ᱵᱤᱦᱟᱨ ᱵᱚᱰᱟᱨ ᱥᱩᱨ ᱥᱮ ᱪᱮᱫ ᱟᱯᱮ ᱫᱚ?
ᱦᱳᱭ ᱚᱱᱟ ᱵᱤᱦᱟᱨ ᱫᱚ ᱵᱟᱝ ᱚᱱᱟ ᱡᱷᱟᱨᱠᱷᱚᱸᱰ ᱨᱮᱫᱚ ᱮᱠᱫᱚᱢ ᱦᱟᱸᱜ ᱡᱟᱯᱟᱜ ᱜᱮᱭᱟᱞᱮ᱾
ᱚ ᱡᱷᱟᱨᱠᱷᱚᱱᱰ ᱡᱟᱯᱟᱜ ᱚ ᱦᱚ᱾ ᱟᱫᱚ ᱴᱷᱤᱠ ᱜᱮᱭᱟ ᱮᱱᱨᱮᱦᱚᱸ ᱢᱳᱥᱢ ᱠᱚᱫᱚ ᱚᱵᱚᱥᱥᱳᱭ ᱟᱯᱮᱥᱮᱡ ᱫᱚ ᱵᱤᱥᱟᱞ ᱞᱚᱞᱚ ᱜᱮᱭᱟ ᱛᱚᱵᱮ ᱦᱮᱸ ᱟᱝ?
ᱦᱳᱭ ᱚᱱᱠᱟ ᱫᱚ ᱦᱟᱸᱜ ᱱᱤᱛᱚᱜ ᱫᱚ ᱟᱨ ᱞᱟᱹᱭ ᱞᱮᱠᱷᱟᱱ ᱫᱚ ᱟᱥᱟᱲ ᱵᱚᱸᱜᱟ ᱦᱚᱸ ᱥᱤᱛᱩᱝ ᱫᱤᱱ ᱥᱤᱛᱩᱝ ᱜᱮᱭᱟᱭ ᱡᱟᱹᱥᱛᱤ ᱜᱮ,
ᱦᱮ ᱦᱮ᱾
ᱛᱚ ᱚᱱᱠᱟ ᱫᱚ ᱦᱟᱸᱜ ᱞᱚᱞᱚ ᱫᱚ ᱟᱹᱰᱤ ᱞᱚᱞᱚ ᱜᱮ ᱟᱹᱭᱠᱟᱹᱜ ᱠᱟᱱᱟ ᱟᱨ ᱩᱫᱽᱜᱟᱹᱨ ᱠᱚᱦᱚᱸ ᱟᱹᱰᱤ ᱡᱟᱹᱥᱛᱤ ᱜᱮ ᱩᱫᱽᱜᱟᱹᱨ ᱵᱟᱲᱟᱭ ᱫᱟᱭ᱾
ᱛᱟᱦᱚᱞᱮ ᱠᱷᱟᱱ ᱫᱚ ᱯᱩᱨᱩᱞᱤᱭᱟᱹ ᱟᱫᱚ ᱴᱷᱤᱠ ᱜᱮᱭᱟ ᱯᱩᱨᱩᱞᱤᱭᱟᱹ ᱟᱫᱚ ᱡᱷᱤᱠ ᱜᱤᱭᱟ ᱯᱚᱞᱴᱚᱱᱤᱭᱟ, ᱢᱮᱫᱽᱱᱤᱯᱩᱨ, ᱫᱤᱱᱟᱡᱽᱯᱩᱨ, ᱱᱚᱣᱟ ᱫᱚ ᱞᱟᱜᱟᱛᱟᱨ ᱞᱟᱭᱤᱱ ᱨᱮ ᱦᱮᱱᱟᱜ ᱟ ᱥᱮ
ᱩᱱᱤ ᱦᱚᱸ ᱦᱳᱭ ᱦᱳᱭ ᱚᱱᱟ ᱠᱚᱫᱚ ᱞᱟᱭᱤᱱ ᱞᱟᱭᱤᱱ ᱨᱮᱜᱮ ᱦᱮᱱᱟᱜᱼᱟ᱾
ᱯᱨᱚᱛᱷᱚᱢ ᱱᱚᱛᱮ ᱦᱮᱡ ᱪᱟᱞᱟᱜ ᱠᱷᱟᱱᱡ ᱫᱚ ᱪᱮᱫ ᱢᱮᱫᱽᱱᱤᱯᱩᱨ ᱧᱟᱢ ᱥᱮ ᱯᱩᱨᱩᱞᱤᱭᱟᱹ ᱧᱟᱢᱚᱜᱼᱟ ᱥᱮ, ᱫᱤᱱᱟᱡᱽᱯᱩᱨ ᱧᱟᱢᱚᱜᱼᱟ?
ᱟᱸ
ᱟᱞᱮ ᱡᱩᱫᱤ ᱱᱚᱛᱮ ᱯᱩᱨᱩᱵ ᱠᱷᱚᱱᱞᱮ ᱪᱟᱞᱟᱜ ᱠᱷᱟᱱ ᱟᱯᱮ ᱚᱱᱟ ᱱᱟᱠᱷᱟ᱾
ᱚ ᱦᱚ ᱯᱩᱨᱩᱵ ᱠᱷᱚᱱ ᱡᱩᱫᱤ ᱛᱟᱦᱚᱞᱮ ᱚᱱᱛᱮ ᱫᱚ ᱢᱮᱫᱽᱱᱤᱯᱩᱨ ᱜᱮ ᱧᱟᱢᱚᱜᱼᱟ᱾
ᱢᱟᱲᱟᱝ ᱨᱮ?
ᱦᱳᱭ ᱦᱳᱭ
ᱚ ᱢᱮᱫᱽᱱᱤᱯᱩᱨ ᱛᱟᱭᱚᱢ
ᱮᱸ ᱢᱮᱫᱽᱱᱤᱯᱩᱨ ᱛᱟᱭᱚᱢ ᱱᱚᱛᱮ ᱵᱟᱸᱠᱩᱲᱟ ᱥᱮᱫ ᱦᱤᱡᱩᱜᱼᱟ᱾ ᱛᱟᱯᱚᱨᱮ ᱯᱩᱨᱩᱞᱤᱭᱟᱹ ᱵᱚᱞᱱᱟ᱾ ᱦᱳᱭ, ᱦᱳᱭ
ᱟᱪᱪᱷᱟ ᱵᱷᱟᱞᱮ ᱱᱤᱛᱚᱜ ᱫᱚ ᱟᱵᱚ ᱥᱟᱱᱛᱟᱞ ᱠᱚ ᱦᱮᱱᱟᱜ ᱯᱮᱭᱟ, ᱵᱤᱦᱟᱨ ᱥᱩᱨ ᱜᱮᱭᱟᱯᱮ ᱡᱮᱦᱮᱛᱩ ᱥᱮ ᱵᱟᱝ᱾
ᱦᱳᱭ ᱦᱳᱭ ᱟᱞᱮᱥᱱ ᱫᱚ ᱦᱟᱸᱜ ᱚᱱᱠᱟ ᱫᱚ ᱥᱟᱱᱛᱟᱲ ᱨᱮᱫᱚ ᱟᱹᱰᱤ ᱡᱟᱹᱥᱛᱤ ᱜᱮ ᱦᱮᱱᱟᱜ ᱠᱚᱣᱟ, ᱟᱨ ᱚᱱᱠᱟ ᱞᱟᱹᱭ ᱞᱮᱠᱷᱟᱱ ᱫᱚ
ᱟᱹᱰᱤ ᱟᱢᱫᱟ ᱜᱮ ᱦᱮᱱᱟᱜ ᱠᱚᱣᱟ ᱱᱚᱣᱟ ᱟᱞᱮ ᱴᱚᱴᱷᱟ ᱠᱚᱨᱮ ᱫᱚ, ᱛᱟᱯᱚᱨᱮ ᱟᱯᱮᱥᱱ ᱱᱚᱝᱠᱟ ᱥᱟᱱᱛᱟᱲ ᱠᱚ ᱪᱮᱫ ᱞᱮᱠᱟ ᱠᱟᱹᱴᱤᱡ ᱵᱮᱱ ᱞᱟᱹᱭ ᱧᱚᱜ ᱞᱮᱠᱷᱟᱱ?
ᱦᱮᱸ ᱥᱟᱱᱛᱟᱲ ᱢᱮᱱᱟᱜ ᱠᱚᱣᱟ ᱱᱚᱛᱮ ᱦᱚᱸ ᱟᱫᱚ ᱢᱚᱴᱟᱢᱩᱴᱤ ᱟᱥᱟᱢ ᱨᱮ ᱥᱟᱱᱛᱟᱲ ᱠᱚ ᱟᱭᱢᱟ ᱫᱚ ᱵᱟᱝ ᱨᱮᱦᱚᱸ ᱢᱟᱱᱮ ᱯᱚᱱᱨᱚ ᱥᱳᱞᱞᱳ ᱞᱟᱠᱷ ᱜᱟᱱ ᱫᱚ ᱟᱥᱟᱢ ᱨᱮ ᱥᱟᱱᱛᱟᱲ ᱢᱮᱱᱟᱜ ᱠᱚᱣᱟ᱾
ᱚ ᱛᱟᱦᱚᱞᱮ ᱚᱱᱠᱟ ᱞᱟᱹᱭ ᱞᱮᱠᱷᱟᱱ ᱫᱚ ᱦᱟᱸᱜ ᱟᱹᱰᱤ ᱡᱟᱹᱥᱛᱤ ᱜᱮ ᱢᱮᱱᱟᱜ ᱠᱚᱣᱟ᱾
ᱟᱯᱮ ᱫᱚ?
ᱦᱳᱭ ᱚᱱᱠᱟ ᱫᱚ ᱟᱵᱤᱱ ᱵᱤᱱ ᱞᱟᱹᱭ ᱠᱮᱫ ᱞᱮᱠᱟ ᱚᱱᱠᱟ ᱦᱩᱭᱩᱜ ᱜᱮᱭᱟ, ᱟᱨ ᱟᱫᱚ ᱩᱱᱟᱹᱜ ᱟᱱᱩᱢᱟᱱᱤᱠ ᱫᱚ ᱵᱟᱹᱞᱤᱧ ᱢᱮᱱ ᱫᱟᱲᱮᱭᱟᱜ ᱠᱟᱱᱟ᱾ ᱛᱚᱵᱮ ᱡᱟᱹᱥᱛᱤ ᱫᱚ ᱟᱹᱰᱤ ᱡᱟᱹᱟᱥᱛᱤ ᱜᱮ ᱦᱮᱱᱟᱜ ᱠᱚᱣᱟ᱾
ᱟᱯᱮ ᱫᱚᱯᱮ ᱰᱷᱮᱨᱚᱜᱼᱟ ᱟᱞᱮ ᱠᱷᱚᱱ ᱫᱚ ᱵᱮᱝᱜᱚᱞ ᱪᱮᱫᱟᱜ ᱡᱮ ᱟᱹᱰᱤ ᱢᱟᱨᱟᱝ ᱡᱟᱭᱜᱟ ᱠᱟᱱᱟ᱾
ᱦᱳᱭ ᱦᱳᱭ ᱟᱹᱰᱤ ᱢᱟᱨᱟᱝ ᱜᱮᱭᱟ ᱟᱨ
ᱚᱱᱠᱟ ᱟᱯᱮᱭᱟᱜ ᱫᱚ ᱰᱷᱮᱨ ᱜᱮᱭᱟ ᱛᱚ ᱚᱱᱟ ᱠᱚᱨᱮ ᱫᱚ
ᱦᱳᱭ ᱦᱳᱭ ᱟᱨ ᱢᱤᱫᱴᱟᱝ ᱠᱟᱛᱷᱟ ᱞᱤᱧ ᱢᱮᱱ ᱦᱚᱪᱚᱭᱮᱫᱼᱟ᱾
ᱦᱮᱸ
ᱛᱟᱦᱚᱞᱮ ᱥᱟᱱᱛᱟᱲ ᱛᱮ ᱚᱞ ᱯᱟᱲᱦᱟᱣ ᱠᱚᱫᱚ ᱟᱯᱮ ᱴᱚᱴᱷᱟ ᱠᱚᱨᱮ ᱫᱚ ᱪᱮᱫ ᱞᱮᱠᱟ, ᱦᱩᱭ ᱵᱟᱲᱟᱜ ᱜᱮᱭᱟ ᱥᱮ ᱵᱟᱝ ᱜᱮ?
ᱟᱞᱮ ᱱᱚᱰᱮ ᱫᱚ ᱥᱟᱱᱛᱟᱲ ᱛᱮ ᱚᱞ ᱯᱟᱲᱦᱟᱣ ᱫᱚ ᱢᱟᱱᱮ ᱥᱟᱱᱛᱟᱞᱤ ᱢᱤᱰᱤᱭᱟᱢ ᱛᱮᱫᱚ ᱵᱟᱹᱱᱩᱜᱼᱟ᱾
ᱦᱳᱭ
ᱛᱚ ᱱᱚᱸᱰᱮ ᱫᱚ ᱢᱮᱱᱟᱜ-ᱟ ᱟᱥᱟᱢᱤᱥ ᱢᱤᱰᱤᱭᱟᱢ ᱟᱨ ᱵᱟᱝᱞᱟ ᱢᱤᱰᱤᱭᱟᱢ ᱦᱤᱱᱫᱤ ᱢᱤᱰᱤᱭᱟᱢ ᱠᱚᱢᱟ ᱢᱮᱱᱟᱜ ᱜᱮᱭᱟ᱾ ᱛᱚᱵᱮ ᱥᱟᱱᱛᱟᱞᱤ ᱢᱤᱰᱤᱭᱟᱢ ᱛᱮᱫᱚ ᱱᱤᱛ ᱫᱷᱟᱹᱨᱤᱡ ᱨᱮᱦᱚᱸ ᱚᱱᱠᱟ ᱫᱚ ᱵᱟᱹᱱᱩᱜᱼᱟ᱾ ᱢᱮᱱᱠᱷᱟᱱ ᱮᱠᱮᱱ ᱮᱸ ᱱᱚᱣᱟ ᱢᱮᱱᱟᱜᱼᱟ ᱡᱮ ᱯᱨᱤ ᱯᱨᱟᱭᱢᱟᱨᱤ ᱥᱟᱱᱛᱷᱟᱞᱤ ᱚᱞᱪᱤᱠᱤ ᱞᱤᱯᱤ ᱛᱮ ᱜᱤᱫᱽᱨᱟᱹ ᱵᱚᱱ ᱯᱟᱲᱦᱟᱣ ᱠᱚᱣᱟ ᱚᱱᱟ ᱫᱚ, ᱟᱥᱟᱢ ᱜᱚᱨᱢᱮᱱᱴ ᱚᱱᱟ ᱫᱚᱭ ᱰᱤᱜᱽᱞᱟᱨ ᱟᱠᱟᱜᱼᱟ ᱢᱟᱱᱮ ᱠᱮᱵᱤᱱᱮᱴ ᱨᱮᱠᱚ ᱯᱟᱥ ᱟᱠᱟᱟᱜᱼᱟ᱾ ᱛᱚᱵᱮ ᱱᱤᱛ ᱫᱚ ᱯᱨᱤ ᱯᱨᱟᱭᱢᱟᱨᱤ ᱥᱟᱱᱛᱷᱟᱞᱤ ᱛᱤᱱᱟᱹᱜ ᱠᱟᱱᱟ ᱠᱚ ᱥᱟᱱᱛᱟᱞᱤ ᱥᱴᱩᱰᱮᱱᱴ ᱢᱟᱱᱮ ᱵᱟᱹᱲᱛᱤ ᱥᱴᱩᱰᱴ ᱩᱱᱠᱩ ᱫᱚ ᱪᱮᱫ ᱞᱮᱟᱱ ᱚᱞ ᱪᱤᱠᱤᱛᱮ ᱱᱤᱡᱮᱨᱟᱜ ᱜᱚ ᱯᱟᱹᱨᱥᱤ ᱛᱮᱠᱚ ᱯᱟᱲᱦᱟᱣ ᱫᱟᱲᱮᱭᱟᱠᱚᱣᱟ ᱚᱱᱟ ᱢᱤᱫᱴᱮᱱ ᱰᱤᱜᱞᱟᱨ ᱦᱩᱭᱟ ᱟᱠᱟᱱᱟ ᱟᱫᱚ ᱚᱱᱠᱟ ᱞᱮᱠᱟᱛᱮ ᱱᱤᱛᱚᱜ ᱫᱚ ᱪᱟᱞᱟᱜ ᱠᱟᱱᱟ ᱚᱱᱟ ᱜᱮ
ᱦᱚᱭ ᱦᱚᱭ
ᱟᱫᱚ ᱡᱟᱦᱟᱸ ᱛᱤᱱᱟᱹᱜᱼᱼ ᱥᱟᱱᱛᱟᱞ ᱴᱚᱴᱷᱟ ᱨᱮ ᱤᱥᱠᱩᱞ ᱢᱮᱱᱟᱜᱼᱟ ᱮᱞ ᱯᱤ ᱤᱥᱠᱩᱞ ᱡᱚᱛᱚ ᱮᱞ ᱯᱤ ᱤᱥᱠᱩᱞᱼᱼ ᱠᱩᱞ ᱨᱮᱜᱮ ᱱᱤᱛᱚᱜ ᱫᱚ ᱢᱟᱥᱴᱟᱨ ᱠᱚ ᱵᱟᱦᱟᱞ ᱟᱠᱟᱫ ᱠᱚᱣᱟ ᱟᱫᱚᱼᱼ ᱮᱯᱚᱭᱮᱱᱴᱢᱮᱱᱴ ᱜᱚᱵᱷᱢᱮᱱᱴ ᱱᱤᱛ ᱦᱚᱸ ᱵᱟᱝ ᱦᱩᱭᱩ ᱟᱠᱟᱱᱟ ᱢᱮᱱᱠᱷᱟᱱᱼᱼ ᱮᱸ ᱯᱨᱟᱭᱵᱷᱮᱴ ᱞᱮᱠᱟᱛᱮ ᱱᱤᱛᱚᱜᱼᱼ ᱩᱱᱠᱩ ᱠᱳᱪᱤᱝ ᱦᱟᱛᱟᱲᱮᱫ ᱠᱚ ᱢᱟᱱᱮ ᱠᱮᱞᱟᱥ ᱦᱟᱛᱟᱲᱮᱫ ᱠᱚᱣᱟ ᱠᱚ ᱱᱤᱛᱚᱜ ᱫᱚᱼᱼ ᱜᱚᱵᱷᱢᱮᱱᱴ ᱤᱥᱠᱩᱞ ᱨᱮᱜᱮ᱾ ᱟᱫᱚ ᱮᱱᱦᱚᱸ ᱢᱩᱴ ᱛᱮ ᱚᱞᱪᱤᱠᱤ ᱨᱮᱭᱟᱜ ᱯᱨᱚᱵᱷᱟᱵᱽ ᱫᱚᱼᱼ ᱢᱚᱸᱪ ᱜᱮ ᱦᱩᱭ ᱟᱠᱟᱱᱟ, ᱦᱩᱭ ᱫᱚ ᱢᱮᱱᱠᱷᱟᱱ ᱢᱤᱰᱤᱭᱟᱢ ᱵᱟᱝ ᱞᱟᱹᱜᱩ ᱟᱠᱟᱱᱟ᱾
ᱟᱪᱪᱷᱟ, ᱟᱪᱪᱷᱟ
ᱟᱨ ᱟᱯᱮᱭᱟᱜ ᱚᱸᱰᱮ ᱠᱚᱨᱮ ᱫᱚ ᱢᱤᱰᱤᱭᱟᱢ ᱪᱟᱞᱟᱜ ᱠᱟᱱᱟ?
ᱦᱳᱭ ᱚᱱᱠᱟ ᱫᱚ ᱟᱞᱮᱥᱮᱱ ᱧᱮᱞ ᱞᱮᱠᱷᱟᱱ ᱫᱚ ᱦᱟᱜ, ᱚᱱᱠᱟ ᱫᱚ ᱢᱤᱰᱤᱭᱟᱢ ᱟᱭᱢᱟ ᱡᱟᱭᱜᱟ ᱨᱮᱜᱮ ᱦᱮᱱᱟᱜᱼᱟ᱾ ᱛᱚᱵᱮ ᱩᱱᱟᱹᱜ ᱟᱞᱮ ᱥᱩᱨ ᱴᱚᱴᱷᱟ ᱠᱚᱨᱮ ᱫᱚ ᱦᱟᱜ ᱚᱱᱠᱟ ᱫᱚᱼᱼ ᱩᱱᱟᱹᱜ ᱢᱤᱰᱟᱢ ᱩᱫᱽᱫᱟᱹᱨ ᱛᱮᱫᱚ ᱵᱟᱹᱱᱩᱜᱼᱟ᱾ ᱛᱚᱵᱮ ᱚᱞ ᱯᱟᱲᱦᱟᱣ ᱫᱚ ᱚᱱᱠᱟ ᱫᱚ ᱡᱟᱹᱥᱛᱤ ᱜᱮ ᱪᱟᱞᱟᱜ ᱠᱟᱱᱟ ᱚᱱᱠᱟ ᱟᱭᱢᱟ ᱤᱛᱩᱱ ᱟᱥᱲᱟ ᱠᱚᱨᱮᱼᱼ ᱡᱮ ᱞᱮᱠᱟ ᱟᱨᱮ ᱪᱟᱱᱟᱪᱼᱼ ᱠᱷᱚᱱ ᱫᱚ ᱡᱚᱛᱚ ᱞᱮᱠᱟ ᱤᱛᱩᱱ ᱟᱥᱲᱟ ᱨᱮᱜᱮ ᱥᱮᱞᱮᱫ ᱢᱮᱱᱟᱜᱼᱟ, ᱚᱞᱪᱤᱠᱤ ᱥᱮ ᱥᱟᱱᱛᱟᱲᱤᱼᱼ ᱯᱟᱹᱨᱥᱤ ᱛᱮ ᱚᱞ ᱯᱟᱲᱦᱟᱣ ᱫᱚ ᱦᱟᱸᱜᱼᱼ
ᱚᱱᱟᱜᱮ ᱟᱹᱰᱤ ᱢᱚᱸᱡᱽ ᱦᱩᱭᱱᱟ ᱟᱯᱮ ᱱᱟᱠᱷᱟ ᱫᱚ ᱟᱫᱚᱼᱼ ᱟᱞᱮ ᱱᱚᱛᱮ ᱠᱚᱸ ᱡᱚᱫᱤ ᱟᱞᱮ ᱜᱤᱫᱽᱨᱟᱹ ᱠᱚ ᱠᱩᱞ ᱠᱚᱣᱟ ᱚᱱᱟ ᱠᱚᱨᱮ ᱯᱟᱲᱦᱟᱣ ᱚᱪᱚ ᱠᱚᱣᱟ ᱥᱩᱵᱤᱫᱷᱟ ᱚᱱᱟ ᱠᱚ ᱨᱮᱭᱟᱜ ᱱᱩᱠᱩ ᱚᱱᱟ ᱥᱩᱵᱤᱫᱷᱟ ᱠᱚ ᱧᱟᱢ ᱠᱮᱭᱟ ᱥᱮ ᱵᱟᱝ ᱚᱱᱟ ᱠᱚᱨᱮ?
ᱟᱨ ᱦᱮᱸ ᱧᱟᱢ ᱯᱟᱲᱦᱟᱜ ᱨᱮᱱᱟᱜ ᱥᱩᱵᱤᱫᱷᱟ ᱫᱚ ᱧᱟᱢ ᱠᱮᱭᱟ ᱠᱚ᱾ ᱛᱟᱦᱚᱞᱮᱼᱼ ᱟᱫᱚ ᱪᱮᱛᱟᱱ ᱠᱷᱚᱱ ᱡᱟᱦᱟᱸ ᱠᱟᱹᱴᱤᱡ ᱯᱩᱭᱥᱟᱹ ᱠᱚᱨᱮᱱᱟᱜ ᱥᱩᱵᱤᱫᱷᱟ ᱦᱤᱡᱩᱜ ᱫᱚ ᱡᱟᱦᱟᱸ ᱮᱠᱩ ᱯᱟᱹᱴᱷᱩᱣᱟᱹ ᱠᱚ ᱞᱟᱹᱜᱤᱫ, ᱚᱱᱟ ᱥᱩᱵᱤᱫᱷᱟ ᱫᱚ ᱦᱟᱸᱜ ᱩᱱᱟᱹᱜᱚᱴᱟ ᱫᱚᱼᱼ ᱵᱟᱝ ᱧᱟᱢ ᱠᱚᱜᱮᱭᱟ ᱪᱮᱫᱟᱜ ᱥᱮᱼᱼ ᱚᱱᱟ ᱫᱚ ᱡᱟᱦᱟᱸᱭ ᱱᱚᱣᱟ ᱱᱚᱣᱟ ᱯᱚᱱᱚᱛ ᱨᱮᱱᱼᱼ ᱯᱟᱹᱴᱷᱩᱟᱹ ᱠᱚᱜᱮ ᱠᱚ ᱧᱟᱢ ᱫᱟᱲᱮᱭᱟᱜ ᱠᱮᱭᱟ᱾
ᱦᱮᱸ ᱦᱮᱸ ᱦᱮᱸ
ᱚᱱᱟ ᱫᱚ ᱚᱱᱠᱟ ᱠᱟᱱᱟ ᱱᱚᱰᱮ ᱟᱞᱮᱭᱟᱜ ᱯᱚᱱᱚᱛ ᱨᱮᱱ ᱢᱟᱱᱮ ᱥᱚᱨᱠᱟᱨ ᱟᱨ ᱪᱮᱫ?
ᱦᱮᱸ ᱦᱩᱸ
ᱚᱱᱟ ᱫᱚ ᱱᱚᱝᱠᱟ ᱠᱟᱱᱟ᱾
ᱚᱻ